ᱦᱮᱸ ᱟᱸᱡᱚᱢᱚᱜ ᱠᱟᱱᱟ ᱯᱩᱨᱟᱹ ᱱᱟᱯᱟᱭ ᱥᱟᱺᱦᱤᱡ ᱜᱮ ᱯᱩᱨᱟᱹ
ᱛᱟᱦᱚᱞᱮ ᱪᱮᱫ ᱮᱢ ᱪᱤᱠᱟᱹᱭᱮᱫᱟ ᱱᱤᱛᱚᱜ ᱫᱚ
ᱪᱮᱫ ᱜᱮ ᱵᱟᱝ ᱛᱚ ᱫᱟᱜ ᱡᱟᱹᱲᱤ ᱠᱷᱟᱹᱛᱤᱨ ᱛᱮ ᱟᱨᱠᱤ ᱫᱩᱲᱩᱵ ᱵᱟᱲᱟ ᱦᱩᱭ ᱠᱟᱱᱟ ᱚᱲᱟᱜ ᱨᱮᱜᱮ
ᱟᱪᱪᱷᱟ ᱱᱤᱛᱚᱜᱟᱜ ᱡᱩᱜᱽ ᱨᱮ ᱧᱮᱞ ᱦᱩᱭᱩᱜ ᱠᱟᱱᱟ ᱱᱤᱛᱚᱜ ᱫᱚ ᱟᱫᱚ ᱰᱤᱡᱤᱴᱟᱞ ᱡᱩᱜᱽ ᱦᱤᱡᱩᱜ ᱠᱟᱱᱟ ᱛᱚ ᱢᱳᱵᱟᱭᱤᱞ ᱠᱚᱢᱯᱤᱭᱩᱴᱟᱨ ᱱᱚᱣᱟ ᱠᱚᱜᱮ ᱵᱮᱥᱤ ᱵᱚᱱ ᱵᱮᱵᱚᱦᱟᱨ ᱮᱫᱟ ᱡᱟᱹᱥᱛᱤ ᱠᱟᱭᱛᱮ ᱛᱚ ᱢᱳᱵᱟᱭᱤᱞ ᱨᱮᱱᱟᱜ ᱵᱷᱟᱞᱮ ᱫᱤᱠ ᱟᱨ ᱵᱟᱹᱲᱤᱡ ᱫᱤᱠ ᱢᱤᱫᱴᱮᱱ ᱵᱟᱨᱭᱟᱢ ᱞᱟᱹᱭ ᱞᱮᱠᱷᱟᱱ ᱱᱟᱯᱟᱭ ᱠᱚᱜᱼᱟ
ᱵᱷᱟᱞᱮ ᱫᱤᱠ ᱫᱚ ᱦᱟᱸᱜ ᱦᱩᱭᱩᱜ ᱠᱟᱱᱟ ᱱᱚᱣᱟᱜᱮ ᱛᱚ ᱯᱚᱭᱞᱳ ᱫᱚ ᱵᱟᱹᱲᱤᱡ ᱫᱤᱠᱤᱧ ᱞᱟᱹᱭᱟᱢ ᱠᱟᱱᱟ ᱛᱚ ᱱᱚᱣᱟ ᱯᱷᱟᱭᱤᱵ ᱡᱤ ᱱᱚᱣᱟ ᱯᱷᱟᱭᱤᱵ ᱡᱤ ᱠᱷᱟᱹᱛᱤᱨ ᱛᱮ ᱟᱨᱠᱤ ᱧᱮᱞᱚᱜ ᱠᱟᱱᱟ ᱟᱨᱠᱤ ᱪᱮᱬᱮ ᱠᱚᱦᱚᱸ ᱫᱚᱢᱮ ᱠᱚ ᱜᱩᱡᱩᱜ ᱠᱟᱱᱟ ᱟᱨ ᱫᱚᱢᱮ ᱫᱚ ᱦᱟᱸᱜ ᱵᱟᱹᱞᱤᱧ ᱵᱟᱲᱟᱭᱟ ᱟᱨ ᱵᱷᱟᱜᱤ ᱫᱤᱠ ᱫᱚ ᱦᱩᱭᱩᱜ ᱠᱟᱱᱟ ᱱᱚᱣᱟ ᱤᱱᱴᱟᱨᱱᱮᱴ ᱪᱟᱹᱞᱩ ᱢᱮᱱᱟᱜ ᱛᱮ ᱟᱨᱠᱤ ᱡᱟᱦᱱᱟᱜ ᱥᱩᱡᱳᱜᱽ ᱥᱩᱵᱤᱫᱷᱟ ᱠᱚ ᱡᱚᱞᱫᱤ ᱵᱚᱱ ᱵᱩᱡᱽ ᱫᱟᱲᱮᱭᱟᱜ ᱠᱟᱱᱟ
ᱟᱪᱪᱷᱟ
ᱚᱱᱠᱟ ᱜᱮ
ᱱᱟᱯᱟᱭ ᱠᱟᱛᱷᱟ ᱜᱮ ᱡᱚᱛᱷᱟᱛ ᱠᱟᱛᱷᱟ ᱜᱮᱢ ᱞᱟᱹᱭ ᱠᱟᱫᱟ ᱟᱨᱦᱚ ᱡᱟᱦᱟᱸᱱᱟᱜ ᱮᱢ ᱞᱟᱹᱭᱟ
ᱡᱟᱦᱟᱱᱟᱜ ᱵᱳᱞᱛᱮ ᱫᱚ ᱩᱱᱟᱜ ᱠᱤᱪᱷᱩ ᱵᱟᱝᱞᱤᱧ ᱵᱟᱲᱟᱭᱟ ᱡᱩᱫᱤ ᱟᱵᱤᱱ ᱵᱤᱱ ᱵᱟᱲᱟᱭ ᱠᱷᱟᱡ ᱟᱨᱦᱚ ᱵᱷᱟᱜᱤ ᱥᱟᱦᱤᱡ ᱛᱚ ᱞᱟᱹᱭᱟᱞᱤᱧ ᱵᱤᱱ
ᱟᱪᱪᱷᱟ ᱢᱳᱵᱟᱭᱤᱞ ᱵᱷᱟᱞᱮ ᱫᱤᱠ ᱦᱚᱸ ᱟᱹᱰᱤᱜᱟᱱ ᱢᱮᱱᱟᱜᱼᱟ ᱟᱨ ᱵᱟᱹᱲᱤᱡ ᱫᱤᱠ ᱦᱚᱸ ᱟᱹᱰᱤᱜᱟᱱ ᱢᱮᱱᱟᱜᱼᱟ ᱵᱷᱟᱞᱮ ᱫᱤᱠ ᱫᱚ ᱦᱩᱭᱩᱜ ᱠᱟᱱᱟ ᱵᱟ ᱯᱩᱭᱞᱩ ᱵᱟᱹᱲᱤᱡ ᱫᱤᱠᱤᱧ ᱞᱟᱹᱭ ᱫᱟ ᱵᱟᱹᱲᱤᱡ ᱫᱤᱠ ᱫᱚ ᱱᱚᱝᱠᱟ ᱦᱩᱰᱤᱧ ᱦᱩᱰᱤᱧ ᱜᱤᱫᱽᱨᱟᱹ ᱠᱚ ᱫᱚᱢᱮ ᱢᱚᱵᱟᱭᱤᱞ ᱠᱚ ᱜᱷᱟᱱᱴᱟᱭᱮᱫᱟ ᱵᱷᱤᱰᱤᱭᱳ ᱠᱚ ᱧᱮᱞ ᱮᱫᱟ
ᱦᱮᱸ ᱦᱮᱸ ᱦᱮᱸ
ᱦᱮᱸᱥᱮ ᱢᱳᱵᱟᱭᱤᱞ ᱜᱮ ᱥᱟᱨᱟ ᱜᱷᱟᱹᱲᱤᱡ ᱱᱚᱝᱠᱟᱱᱟᱜ ᱟᱭᱢᱟ ᱜᱟᱱ ᱵᱟᱹᱲᱤᱡ ᱫᱤᱠ ᱠᱚ ᱢᱮᱱᱟᱜᱼᱟ ᱡᱟᱦᱟᱸ ᱫᱚ ᱞᱟᱹᱭ ᱞᱮᱠᱷᱟᱱ ᱢᱩᱪᱟᱹᱫ ᱜᱮ ᱵᱟᱹᱱᱩᱜᱼᱟ
ᱟᱨ ᱵᱷᱟᱞᱮ ᱫᱤᱠ ᱦᱚᱸ ᱟᱭᱢᱟ ᱜᱟᱱ ᱜᱮ ᱢᱮᱱᱟᱜᱼᱟ ᱪᱮᱫ ᱞᱮᱠᱟ ᱞᱟᱦᱟ ᱛᱮᱫᱚ ᱡᱳᱜᱟᱡᱳᱜᱽ ᱵᱮᱵᱚᱥᱛᱷᱟ ᱡᱮᱢᱚᱱ ᱞᱟᱦᱟᱛᱮ ᱛᱚ ᱢᱤᱫᱴᱮᱱ ᱦᱚᱲ ᱡᱩᱫᱤ ᱨᱩᱣᱟᱹ ᱦᱟᱹᱥᱩᱭᱮᱱᱟ ᱛᱟᱦᱚᱞᱮ ᱩᱱᱠᱩ ᱯᱮᱲᱟ ᱠᱚ ᱛᱤᱱᱟᱹᱜ ᱥᱟᱺᱜᱤᱧ ᱞᱟᱹᱭ ᱦᱚᱫ ᱞᱟᱹᱜᱤᱫ ᱪᱟᱞᱟᱜ ᱦᱩᱭᱩᱜ ᱛᱟᱦᱮᱸᱫ ᱟᱨ ᱢᱤᱫᱴᱷᱮᱱ ᱫᱚ ᱯᱮᱲᱟ ᱫᱚ ᱵᱟᱝ ᱟᱹᱰᱤ ᱴᱷᱮᱱ
ᱱᱤᱛᱚᱜ ᱢᱳᱵᱟᱭᱤᱞ ᱦᱮᱡ ᱠᱟᱛᱮ ᱱᱚᱣᱟ ᱫᱚ ᱵᱟᱝ ᱧᱮᱞᱚᱜ ᱠᱟᱱᱟ ᱱᱚᱣᱟ ᱢᱤᱫᱴᱮᱱ ᱟᱹᱰᱤ ᱢᱟᱨᱟᱝ ᱥᱩᱵᱤᱫᱷᱟ ᱠᱟᱱᱟ ᱱᱚᱣᱟ ᱫᱚ
ᱦᱮᱸ ᱱᱚᱣᱟ ᱠᱚᱢᱟᱜ ᱟᱨᱠᱤ ᱵᱟᱲᱟᱭ ᱛᱟᱦᱮᱸ ᱠᱟᱱ ᱜᱮᱭᱟ ᱟᱨᱠᱤ ᱩᱱᱟᱹᱜ ᱵᱚᱦᱚᱜ ᱨᱮᱜᱮ ᱵᱟᱝ ᱵᱷᱩᱞᱟᱹᱜ ᱠᱟᱱ ᱛᱟᱦᱮᱸᱱᱟ ᱟᱹᱰᱤ ᱵᱷᱟᱹᱜᱮᱢ ᱞᱟᱹᱭᱟᱫ ᱞᱤᱧᱟ ᱫᱤᱥᱟᱹ ᱧᱟᱢ ᱟᱹᱞᱤᱧᱟᱢ
ᱦᱮᱸ ᱱᱚᱜ ᱚᱭ ᱱᱟᱭ ᱛᱟᱨᱯᱚᱨᱮ ᱱᱚᱝᱠᱟ ᱜᱮ ᱟᱭᱢᱟ ᱜᱟᱱ ᱦᱮᱸ ᱥᱮ ᱛᱟᱨ ᱛᱟᱨᱯᱚᱨᱮ ᱱᱚᱣᱟ ᱡᱟᱦᱟᱸ ᱜᱟᱹᱰᱤ ᱨᱮᱱᱟᱜ ᱢᱚᱴᱚᱨ ᱜᱟᱹᱰᱤ ᱱᱚᱣᱟ ᱨᱮᱱᱟᱜ ᱵᱷᱟᱞᱮ ᱫᱤᱠ ᱵᱟᱹᱲᱤᱡ ᱫᱤᱠ ᱢᱤᱫᱵᱟᱨ ᱡᱩᱫᱤᱢ ᱞᱟᱹᱭ
ᱚᱱᱟ ᱦᱚᱸ ᱱᱚᱝᱠᱟ ᱞᱮᱠᱟᱜᱮ ᱤᱧᱫᱩᱧ ᱢᱚᱱᱮᱭᱟ ᱛᱚ ᱜᱟᱹᱰᱤ ᱠᱚ ᱢᱮᱱᱟᱜ ᱠᱷᱟᱹᱛᱤᱨ ᱟᱨᱠᱤ ᱡᱟᱦᱟᱱᱟᱜ ᱨᱳᱜᱽ ᱟᱡᱟᱨ ᱨᱩᱣᱟᱹ ᱦᱟᱹᱥᱩ ᱠᱚᱨᱮ ᱟᱹᱰᱤ ᱞᱚᱜᱚᱱ ᱦᱚᱥᱯᱤᱴᱟᱞ ᱠᱚᱵᱚᱱ ᱪᱟᱞᱟᱣ ᱫᱟᱲᱮᱭᱟᱜ ᱠᱟᱱᱟ ᱱᱚᱣᱟ ᱵᱷᱟᱜᱮ ᱫᱤᱠ ᱤᱫᱤ ᱠᱟᱛᱮᱫ ᱫᱚ ᱟᱨ ᱵᱟᱹᱲᱤᱡ ᱫᱤᱠ ᱫᱚ ᱦᱟᱸᱜ ᱱᱚᱣᱟ ᱡᱟᱦᱟᱸ ᱱᱚᱣᱟ ᱯᱮᱴᱨᱳᱞ ᱠᱚᱛᱮ ᱥᱮ ᱰᱤᱡᱮᱞ ᱠᱚᱛᱮ ᱵᱚᱱ ᱪᱟᱹᱞᱩᱭᱮᱫ ᱠᱟᱱᱟ ᱛᱚ ᱱᱚᱣᱟ ᱨᱮᱱᱟᱜ ᱫᱷᱩᱶᱟ ᱠᱚᱛᱮ ᱟᱵᱚᱣᱟᱜ ᱚᱱᱟ ᱦᱚᱭᱞᱚᱝ ᱠᱚ ᱵᱟᱹᱲᱤᱡᱚᱜ ᱠᱟᱱ ᱛᱟᱵᱚᱱᱟ ᱥᱟᱶᱛᱮ ᱟᱵᱚ ᱮᱯᱷᱮᱠᱴ ᱠᱚᱵᱚᱱ ᱧᱟᱢᱮᱫ ᱠᱟᱱᱟ ᱱᱚᱝᱠᱟ ᱚᱠᱥᱤᱡᱮᱱ ᱦᱟᱛᱟᱣ ᱠᱚᱨᱮ
ᱟᱨᱦᱚ ᱡᱟᱦᱱᱟᱜ ᱟᱪᱪᱷᱟ ᱦᱮᱸ ᱚᱱᱠᱟ ᱫᱤᱠ ᱦᱚᱸ ᱢᱮᱱᱟᱜᱼᱟ ᱵᱷᱟᱞᱮ ᱫᱤᱠ ᱦᱚᱸ ᱵᱟᱹᱲᱤᱡ ᱫᱤᱠ ᱫᱚ ᱚᱱᱠᱟ ᱡᱟᱦᱟᱸᱢ ᱞᱟᱹᱭ ᱠᱮᱫ ᱵᱚ ᱛᱮ ᱨᱮ ᱦᱚᱭᱞᱚᱝ ᱵᱟᱹᱲᱤᱡᱚᱜ ᱠᱟᱱᱟ, ᱛᱟᱨᱯᱚᱨᱮ ᱟᱵᱚᱣᱟᱜ ᱚᱱᱟ ᱥᱟᱶ ᱛᱮ ᱚ ᱯᱚᱭᱥᱟ ᱠᱷᱚᱨᱪᱟᱜ ᱠᱟᱱᱟ ᱡᱟᱹᱥᱛᱤ ᱯᱮᱴᱨᱳᱞ ᱞᱟᱹᱜᱤᱫ ᱛᱮ ᱾
ᱦᱩᱸ-ᱦᱩᱸ-ᱦᱩᱸ ᱾
ᱟᱵᱚᱣᱟᱜ ᱩᱢ ᱛᱟᱨᱯᱚᱨᱮ ᱯᱮᱴᱨᱳᱞ ᱦᱚᱸ ᱪᱟᱵᱟᱜ ᱠᱟᱱᱟ ᱡᱟᱦᱟᱸ ᱫᱚ ᱦᱟᱯᱮᱱ ᱫᱤᱱ ᱨᱮ ᱟᱹᱰᱤ ᱞᱮᱠᱟᱱ ᱟᱱᱟᱴ ᱦᱩᱭ ᱫᱟᱲᱮᱜᱼᱟ ᱾ ᱛᱟᱨᱯᱚᱨᱮ ᱱᱚᱝᱠᱟ ᱫᱷᱟᱠ-ᱟ ᱮᱠᱥᱤᱰᱮᱱᱴ ᱠᱚ ᱦᱩᱭᱩᱜ ᱠᱟᱱᱟ ᱾ ᱜᱟᱹᱰᱤ ᱥᱟᱞᱟ ᱟᱨ ᱢᱤᱫᱴᱮᱱ ᱜᱟᱹᱰᱤ ᱾
ᱠᱟᱱᱤᱧ ᱧᱮᱞᱚᱜ
ᱟᱹᱰᱤ ᱜᱟᱱ ᱦᱚᱲᱟᱜ, ᱦᱮᱸ ᱞᱟᱹᱭ ᱢᱮ?
ᱧᱮᱞᱚᱜ ᱠᱟᱱᱟ ᱵᱟᱝᱢᱟ ᱛᱟᱦᱟᱞᱮ ᱚᱱᱠᱟ ᱵᱷᱟᱜᱮ ᱫᱤᱠ ᱦᱚᱸ ᱟᱢᱫᱟ ᱜᱮ ᱢᱮᱱᱟᱜ ᱠᱟᱫᱟ ᱵᱟᱹᱲᱤᱡ ᱫᱤᱠ ᱦᱚᱸ ᱵᱟᱝ
ᱦᱩᱸ, ᱛᱟᱯᱚᱨᱮ ᱵᱷᱟᱞᱮ ᱫᱤᱠ ᱡᱩᱫᱤᱢ ᱧᱮᱞᱟ ᱟᱹᱰᱤ ᱠᱚᱢ ᱥᱚᱢᱚᱭ ᱨᱮ ᱡᱟᱦᱟᱸ ᱨᱮ ᱢᱤᱫᱴᱷᱮᱱ ᱠᱷᱚᱱ ᱟᱨ ᱢᱤᱫᱴᱮᱱ ᱡᱟᱭᱜᱟ ᱵᱚᱱ ᱪᱟᱞᱟᱣ ᱫᱟᱲᱮᱜ ᱠᱟᱱᱟ ᱾
ᱦᱩᱸ, ᱦᱩᱸ ᱾
ᱚᱱᱟ ᱢᱤᱫᱴᱮᱱ ᱛᱟᱨᱯᱚᱨᱮ ᱟᱹᱰᱤ ᱞᱚᱜᱚᱱ ᱛᱮ ᱦᱮᱸ ᱪᱟᱜ ᱠᱟᱱᱟ ᱵᱚᱱ, ᱱᱚᱝᱠᱟ ᱜᱮ ᱵᱷᱟᱞᱮ ᱫᱤᱠ ᱦᱚᱸ ᱾ ᱚᱠᱛᱚ ᱠᱚᱦᱚᱸ ᱵᱟᱧᱪᱟᱜ ᱠᱟᱱ ᱛᱟᱵᱚᱱᱟ ᱾
ᱦᱩᱸ, ᱦᱩᱸ ᱾
ᱟᱨ ᱞᱟᱦᱟᱛᱮ ᱡᱚᱠᱷᱚᱱ ᱜᱟᱹᱰᱤ ᱵᱟᱝ ᱛᱟᱦᱮᱸᱜ ᱠᱟᱱᱟ, ᱩᱱᱫᱚ ᱛᱤᱱᱟᱹᱜ ᱚᱥᱩᱵᱤᱫᱟ ᱛᱤᱱᱟᱹᱜ ᱥᱟᱺᱜᱤᱧ ᱟᱨ ᱩᱱ ᱩᱱᱟᱹᱜ ᱴᱷᱮᱱ ᱡᱩᱫᱤ ᱯᱮᱲᱟ ᱠᱚ ᱛᱟᱸᱦᱮᱱ ᱛᱟᱢᱟ ᱪᱮᱫᱠᱟ ᱠᱟᱛᱮᱜ ᱟᱹᱰᱤ, ᱦᱩᱸ ᱾
ᱩ ᱪᱩᱝ
ᱛᱟᱦᱚᱞᱮ ᱜᱟᱹᱭ ᱰᱟᱝᱨᱟ ᱠᱚ ᱢᱮᱱᱟᱜ ᱠᱚ ᱛᱟᱯᱮᱭᱟ ᱚᱲᱟᱜ ᱠᱚᱨᱮ?
ᱦᱩᱸ ᱟᱞᱮ ᱥᱮ ᱜᱟᱹᱭ ᱰᱟᱝᱨᱟ ᱠᱚᱫᱚ ᱦᱟᱸᱜ ᱯᱟᱹᱦᱤᱞ ᱞᱮᱠᱟ ᱫᱚ ᱦᱟᱸᱜ ᱵᱟᱹᱱᱩᱜ ᱠᱚᱜᱮᱭᱟ ᱛᱚ ᱱᱤᱛᱚᱜ ᱧᱮᱞᱚᱜ ᱠᱟᱱᱟ ᱾ ᱠᱳ ᱢᱤᱜ ᱵᱟᱨᱭᱟ ᱟᱨᱠᱤ ᱫᱚᱦᱚᱣ ᱠᱟᱜ ᱠᱚᱜᱮᱭᱟᱞᱮ ᱫᱚᱢᱮ ᱫᱚ ᱦᱟᱸᱜ ᱵᱟᱝ ᱜᱮ ᱾
ᱟᱪᱪᱷᱟ ᱾ ᱟᱞᱮ ᱥᱮᱜ ᱦᱚᱸ ᱚᱱᱠᱟ ᱜᱮ ᱢᱤᱜ ᱵᱟᱨᱮᱭᱟ ᱟᱞᱮ ᱨᱮᱱ ᱫᱚ ᱱᱟᱦᱟᱸᱜ ᱵᱟᱹᱱᱩᱜ ᱠᱚᱣᱟ ᱾ ᱟᱨ ᱜᱟᱹᱭ ᱰᱟᱝᱨᱟ ᱵᱟᱫ ᱫᱤᱭᱮ ᱟᱨᱦᱚᱸ ᱪᱤᱞᱤ ᱠᱚᱯᱮ ᱟᱹᱥᱩᱞ ᱠᱟᱜ ᱠᱚᱣᱟ?
ᱜᱟᱹᱭ ᱰᱟᱝᱨᱟ ᱵᱟᱫ ᱠᱟᱛᱮᱫ ᱱᱩᱠᱩ ᱵᱷᱤᱰᱤ ᱢᱮᱱᱟᱜ ᱠᱚ ᱛᱟᱞᱮᱭᱟ, ᱢᱮᱨᱚᱢ, ᱥᱩᱠᱨᱤ ᱾ ᱥᱤᱢ, ᱜᱮᱰᱮ ᱱᱩᱠᱩ ᱮᱢᱟᱱ ᱠᱚᱜᱮ ᱢᱮᱱᱟᱜ ᱠᱚᱜᱮᱭᱟ ᱢᱮᱱᱟᱜ ᱫᱚ ᱦᱟᱸᱜ ᱾
ᱟᱪᱪᱷᱟ, ᱟᱠᱷᱨᱤᱧ ᱠᱚ ᱜᱮᱭᱟᱯᱮ ᱥᱮ ᱪᱮᱜ ᱞᱮᱠᱟ ᱱᱩᱠᱩ ᱠᱚᱫᱚ?
ᱵᱟ ᱱᱩᱠᱩ ᱟᱠᱷᱨᱤᱧ ᱦᱚᱞᱮ ᱟᱠᱷᱨᱤᱧ ᱠᱚ ᱜᱮᱭᱟ ᱟᱨ ᱡᱚᱢ ᱦᱚᱞᱮ ᱡᱚᱢ ᱵᱟᱲᱟ ᱠᱚ ᱜᱮᱭᱟ ᱾
ᱪᱷᱟ ᱾ ᱟᱞᱮ ᱥᱮᱫ ᱫᱚ ᱱᱟᱦᱟᱜ ᱵᱷᱤᱰᱤ ᱫᱚ ᱵᱟᱝ ᱠᱚ ᱧᱮᱞᱚᱜᱚᱜ ᱠᱟᱱᱟ ᱱᱤᱛᱚᱜ ᱟᱜ ᱚᱠᱛᱚ ᱨᱮ ᱢᱤᱫ ᱴᱮᱱ ᱦᱚᱸ ᱟᱛᱳ ᱨᱮ ᱵᱷᱤᱰᱤ ᱥᱮ ᱵᱷᱮᱰᱟ ᱵᱟᱹᱱᱩᱜ ᱠᱚᱣᱟ ᱟᱞᱮ ᱟᱛᱳ ᱨᱮ ᱾
ᱚ ᱟᱪᱪᱷᱟ, ᱟᱞᱮ ᱥᱮᱫ ᱫᱚ ᱦᱚᱸ ᱦᱟᱜ ᱢᱟᱱᱮ ᱯᱨᱟᱭ ᱞᱮᱠᱟ ᱜᱮ ᱟᱨᱠᱤ ᱵᱷᱤᱴᱤ ᱠᱚᱫᱚ ᱢᱮᱱᱟᱜ ᱠᱚ ᱜᱮᱭᱟ ᱦᱟᱸᱜ ᱯᱨᱟᱭ ᱚᱲᱟᱜ ᱠᱚᱨᱮ ᱜᱮ ᱾
ᱛᱟᱨᱯᱚᱨᱮ ᱾ ᱞᱟᱦᱟ ᱛᱮ ᱧᱮᱞᱚᱜᱚᱜ ᱠᱟᱱ ᱛᱟᱦᱮᱸ ᱱᱚᱝᱠᱟ ᱦᱩᱲᱩ ᱨᱚᱦᱚᱭ ᱫᱤᱱ ᱾ ᱢᱤᱫᱴᱮᱱ ᱥᱩᱠᱨᱤ ᱠᱤᱝᱵᱟ ᱵᱷᱤᱰᱤ ᱠᱚ ᱜᱚᱫᱮᱭᱟ ᱟᱨ ᱠᱚ ᱞᱟᱹᱭᱟ ᱡᱤᱞ ᱵᱚᱫᱚᱞ ᱛᱮ ᱠᱟᱹᱢᱤ, ᱱᱚᱝᱠᱟ ᱟᱯᱮ ᱥᱮᱫ ᱦᱩᱭᱩᱜ ᱜᱮᱭᱟ?
ᱦᱮᱸ, ᱟᱞᱮ ᱥᱮᱫ ᱫᱚ ᱦᱟ ᱱᱚᱝᱠᱟ ᱜᱮ ᱵᱤᱥᱤ ᱪᱟᱹᱞᱩᱣ ᱠᱟᱱᱟ ᱟᱨᱠᱤ ᱱᱚᱝᱠᱟ ᱦᱟᱡᱽᱨᱤ ᱠᱟᱹᱢᱤ ᱠᱷᱚᱡ ᱫᱚ ᱢᱤᱫ ᱛᱚ ᱵᱷᱤᱲᱤᱭ ᱞᱟᱜᱟᱣ ᱠᱮᱫᱮᱭᱟ ᱟᱨ ᱠᱟᱹᱢᱤ ᱪᱩᱭᱮᱜ ᱠᱟᱱᱟ ᱾ ᱱᱚᱝᱠᱟ ᱛᱟᱞᱟ ᱛᱮᱜᱮ ᱟᱞᱮ ᱥᱮᱫ ᱫᱚ ᱵᱤᱥᱤ ᱠᱟᱹᱢᱤ ᱦᱩᱭᱩᱜ ᱠᱟᱱ ᱜᱮᱭᱟ ᱾ ᱟᱯᱮ ᱥᱮᱫ ᱫᱚ ᱚᱱᱮ ᱚᱝᱠᱟ ᱞᱮᱠᱟ ᱪᱟᱹᱞᱩ ᱢᱮᱱᱟᱜ ᱠᱟᱜ ᱜᱮᱭᱟ ᱥᱮ ᱵᱟᱝ ᱛᱟᱦᱚᱞᱮ?
ᱦᱮᱸ ᱱᱚᱝᱠᱟ ᱦᱩᱭᱩᱜ ᱜᱮᱭᱟ, ᱟᱫᱚ ᱡᱟᱹᱥᱛᱤ ᱠᱟᱭᱛᱮ ᱱᱩᱠᱩ ᱵᱷᱤᱰᱤᱭᱟᱜ ᱚᱠᱛᱚ ᱨᱮ ᱵᱮᱥᱤ ᱧᱮᱞᱚᱜᱚᱜ ᱠᱟᱱ ᱛᱟᱦᱮᱸᱫ᱾
ᱟᱨ ᱥᱩᱠᱨᱤ ᱟᱨ ᱱᱤᱛᱚᱜ ᱫᱚ ᱥᱩᱠᱨᱤ ᱫᱚ ᱫᱮᱥᱤ ᱥᱩᱠᱨᱤ ᱵᱟᱝ ᱠᱚ ᱟᱹᱥᱩᱞᱮᱫ ᱠᱚᱣᱟ ᱥᱮ? ᱵᱮᱥᱤᱨ ᱵᱷᱟᱜᱽ ᱜᱮ ᱦᱟᱝᱠᱩ ᱟᱠᱷᱨᱤᱧ ᱠᱚ ᱡᱟᱦᱟᱸᱭ ᱵᱚᱱ ᱟᱠᱷᱨᱤᱧ ᱠᱚᱣᱟ ᱾
ᱦᱮᱸ-ᱦᱮᱸ-ᱦᱮᱸ ᱾
ᱠᱤᱨᱤᱧ ᱟᱠᱷᱨᱤᱧ ᱠᱚ ᱜᱟᱹᱰᱤ ᱛᱮ ᱾
ᱩᱸᱜ ᱦᱩᱸ ᱾ ᱟᱞᱮ ᱥᱮᱫ ᱫᱚ ᱦᱟᱜ ᱧᱮᱞᱚᱜ ᱠᱟᱱᱟ ᱟᱨᱠᱤ ᱡᱚᱫᱤᱭᱳ ᱩᱱᱠᱩ ᱥᱤᱢ ᱥᱩᱠᱨᱤ ᱢᱟ ᱟᱠᱷᱨᱤᱧ ᱦᱩᱭᱩᱜ ᱠᱟᱱ ᱜᱮᱭᱟ ᱛᱚ ᱱᱩᱠᱩ ᱵᱷᱤᱰᱤ ᱠᱚ ᱥᱩᱠᱨᱤ ᱠᱚ ᱵᱟᱫ ᱠᱟᱛᱮ ᱟᱨᱦᱚᱸ ᱩᱱᱠᱩ ᱯᱩᱞᱴᱨᱤ ᱠᱚᱠᱚ ᱞᱟᱜᱟᱣ ᱮᱫ ᱠᱟᱱᱟ ᱩᱱᱠᱩ ᱠᱤᱨᱤᱧ ᱠᱟᱛᱮᱫ ᱜᱮᱠᱚ ᱮᱢᱟ ᱠᱚ ᱟᱠᱚ ᱠᱟᱱᱟ ᱦᱟᱸᱜ᱾
ᱟᱪᱪᱷᱟ
ᱦᱳᱭ
ᱱᱟᱯᱟᱭ ᱠᱟᱛᱷᱟ ᱜᱮ᱾
ᱦᱩᱸ
ᱛᱟᱨᱯᱚᱨᱮ ᱡᱩᱚᱫᱤ ᱟᱯᱮᱥᱮᱫ ᱚᱱᱠᱟ ᱪᱟᱥ ᱵᱟᱥ ᱠᱚ ᱵᱟᱝ ᱦᱩᱭᱩᱜᱼᱟ ᱚᱱᱟ ᱵᱟᱫ ᱠᱟᱛᱮᱜ ᱪᱮᱫ ᱠᱚ ᱠᱟᱹᱢᱤᱭᱟᱯᱮ ᱩᱱᱫᱚ?
ᱟᱞᱮ ᱥᱮᱫ ᱫᱚ ᱡᱩᱫᱤ ᱱᱚᱣᱟ ᱥᱮᱨᱢᱟ ᱫᱟᱜ ᱡᱟᱹᱲᱤ ᱵᱚᱨᱥᱟ ᱜᱮ ᱪᱟᱥ ᱠᱟᱹᱢᱤ ᱢᱟ ᱡᱩᱫᱤᱭᱳ ᱵᱟᱝ ᱦᱩᱭᱩᱜ ᱜᱮᱭᱟ ᱛᱚ ᱟᱞᱮ ᱥᱮᱫᱷᱚ ᱦᱚᱸᱜ ᱚᱱᱠᱟ ᱞᱮᱠᱟ ᱠᱟᱹᱢᱤ ᱠᱚᱫᱚ ᱵᱟᱹᱱᱩᱜ ᱟᱠᱟᱫᱟ ᱛᱚ ᱢᱤᱫᱴᱮᱡ ᱜᱮ ᱠᱟᱹᱢᱤ ᱢᱮᱱᱟᱜ ᱟᱠᱟᱫ ᱛᱟᱞᱮ ᱱᱚᱣᱟ ᱠᱮᱥᱟᱨ ᱢᱮᱱᱫᱚ ᱡᱟᱦᱟᱸ ᱫᱷᱤᱨᱤ ᱠᱚ ᱡᱩᱛᱩᱜ ᱠᱟᱱ ᱫᱚ ᱚᱸᱰᱮ ᱜᱮ ᱦᱟᱸᱜ᱾
ᱟᱪᱪᱷᱟ ᱚᱸᱰᱮᱱ ᱫᱚ ᱪᱮᱫ ᱞᱮᱠᱟ ᱠᱟᱹᱢᱤ ᱦᱩᱭᱩᱜ ᱛᱟᱯᱮᱭᱟ ᱛᱤᱱ ᱚᱠᱛᱚ ᱠᱟᱛᱮᱜ ᱠᱟᱹᱴᱤᱡ ᱚᱱᱟᱠᱚ ᱵᱟᱲᱟᱭ ᱥᱟᱱᱟᱧ ᱠᱟᱱ ᱛᱟᱦᱮᱫ᱾
ᱚᱠᱛᱚ ᱫᱚ ᱦᱟᱸᱜ ᱱᱚᱸᱰᱮ ᱫᱚ ᱢᱟᱱᱮ ᱴᱷᱤᱠᱟᱹ ᱞᱮᱠᱷᱟ ᱦᱚᱸ ᱠᱟᱹᱢᱤ ᱦᱩᱭᱩᱜ ᱜᱮᱭᱟ ᱟᱨ ᱦᱟᱹᱡᱨᱤ ᱞᱮᱠᱟ ᱦᱚᱸ ᱠᱟᱹᱢᱤ ᱦᱩᱭᱩᱜ ᱜᱮᱭᱟ᱾ ᱴᱷᱤᱠᱮ ᱵᱚᱞᱛᱮ ᱫᱚ ᱦᱟᱸᱜ ᱡᱟᱦᱟᱸ, ᱥᱮ ᱱᱚᱣᱟ ᱴᱩᱞᱤ ᱜᱟᱹᱰᱤ ᱠᱚ ᱢᱮᱱᱟᱜ ᱜᱮᱭᱟ?
ᱦᱮᱸ ᱢᱮᱱᱟᱜᱼᱟ᱾
ᱱᱚᱣᱟ ᱴᱩᱞᱤᱮ ᱦᱟᱸᱜ ᱢᱤᱫ ᱴᱩᱞᱤ ᱡᱩᱫᱤᱢ ᱠᱚᱴᱮᱡᱟᱜ ᱛᱟᱦᱚᱞᱮ ᱚᱱᱠᱟ ᱛᱤᱱᱥᱚ ᱴᱟᱠᱟ ᱠᱚ ᱮᱢᱚᱜ ᱜᱮᱭᱟ ᱚᱱᱟ ᱫᱚ ᱴᱷᱤᱠ ᱠᱮ ᱟᱢ ᱡᱟᱨ ᱡᱮᱢᱚᱱ ᱮᱢ ᱠᱟᱹᱢᱤ ᱫᱟᱲᱮᱭᱟᱜᱼᱟ ᱚᱱᱮ ᱚᱱᱠᱟ᱾ ᱦᱟᱹᱡᱨᱤ ᱠᱟᱹᱢᱤ ᱫᱚᱦ ᱟᱢ ᱞᱟᱹᱭᱮᱫ ᱠᱟᱱᱟ ᱛᱚ ᱱᱚᱛᱮ ᱫᱚ ᱦᱟᱸᱜ ᱟᱴ ᱜᱷᱚᱱᱴᱟ ᱠᱟᱛᱮᱜ ᱠᱟᱹᱢᱤ ᱦᱩᱭᱩᱜ ᱜᱮᱭᱟ᱾
ᱟᱪᱪᱷᱟ
ᱟᱫᱚ ᱟᱢᱟᱜ ᱥᱚᱢᱚᱭ ᱞᱮᱠᱟᱛᱮ ᱛᱤᱨᱮᱢ ᱥᱚᱢᱳᱭᱚᱜᱼᱟ ᱛᱟᱨ ᱢᱚᱛᱚᱱ ᱠᱟᱹᱢᱤᱢ ᱡᱚᱭᱮᱱᱟ ᱚᱱᱮ ᱚᱱᱠᱟ ᱦᱟᱸ᱾
ᱟᱪᱪᱷᱟ ᱦᱳᱭᱛᱳ ᱟᱨ ᱚᱱᱟ ᱵᱟᱫ ᱠᱟᱛᱮᱜ ᱠᱚᱭᱞᱟ ᱠᱷᱟᱫᱟᱱ
ᱵᱟ ᱵᱟᱵᱟ ᱠᱚᱭᱞᱟ ᱠᱷᱟᱫᱟᱱ ᱠᱚᱫᱚ ᱦᱟᱸᱜ ᱟᱞᱮ ᱥᱮᱫ ᱫᱚ ᱵᱟᱹᱱᱩᱜ ᱟᱠᱟᱫᱟ᱾
ᱟᱨ
ᱢᱤᱫᱴᱮᱡ ᱜᱮ ᱦᱟᱸᱜ ᱟᱨᱠᱤ ᱢᱟᱱᱮ ᱡᱩᱫᱤ ᱫᱟᱜ ᱡᱟᱹᱲᱤ ᱵᱟᱝ ᱦᱩᱭᱩᱜᱼᱟ ᱛᱟᱦᱚᱞᱮ ᱚᱲᱟᱜ ᱥᱚᱝᱥᱟᱨ ᱪᱟᱞᱟᱣ ᱞᱮᱠᱟ ᱫᱚ ᱦᱟᱸᱜ ᱱᱚᱣᱟ ᱠᱚ ᱠᱟᱹᱢᱤ ᱜᱮ ᱢᱮᱱᱟᱜ ᱟᱠᱟᱫ ᱛᱟᱞᱮᱭᱟ᱾
ᱟᱪᱪᱷᱟ
ᱟᱨ ᱟᱯᱮ ᱥᱮᱫ ᱫᱚ ᱢᱟᱱᱮ ᱪᱮᱫ ᱠᱟᱹᱢᱤ ᱠᱚ ᱢᱮᱱᱟᱜ ᱜᱮᱭᱟ ᱛᱟᱦᱚᱞᱮ?
ᱱᱟᱯᱟᱭ ᱠᱟᱛᱷᱟ ᱜᱮ᱾
ᱦᱳᱭ ᱟᱯᱮᱥᱮᱱ ᱤᱧ ᱞᱟᱹᱭᱮᱫ ᱠᱟᱱᱟ ᱪᱮᱫ ᱠᱟᱹᱢᱤ ᱠᱚ ᱢᱮᱱᱟᱜ ᱜᱮᱭᱟ?
ᱟᱞᱮ ᱥᱮᱫ ᱠᱟᱹᱢᱤ ᱵᱚᱞᱛᱮ ᱫᱚ ᱚᱱᱠᱟ ᱫᱚ ᱦᱟᱸᱜ ᱪᱮᱫ ᱦᱚᱸ ᱵᱟᱹᱱᱩᱜᱼᱟ᱾ ᱱᱚᱝᱠᱟ ᱡᱟᱦᱟᱸᱭ ᱫᱚ ᱦᱩᱭᱩᱜ ᱠᱟᱱᱟ ᱴᱟᱠᱴᱟᱨ ᱠᱟᱹᱢᱤ᱾ ᱴᱨᱟᱠᱴᱟᱨ ᱠᱚ ᱞᱟᱜᱟᱭ ᱜᱮᱭᱟ ᱟᱞᱮ ᱟᱛᱩ ᱨᱮᱱ ᱱᱩᱠᱩ ᱱᱚᱝᱠᱟ ᱡᱟᱦᱱᱟᱜ ᱞᱳᱰ ᱠᱚ ᱜᱩᱨᱤᱡ ᱞᱳᱰ ᱠᱚ ᱦᱟᱥᱟ ᱞᱳᱰ ᱠᱚ ᱵᱟᱞᱤ ᱠᱚ ᱤᱴᱟᱹ ᱠᱚ ᱦᱚᱜ-ᱚ ᱱᱟ ᱠᱚ
ᱢᱟᱱᱮ ᱱᱚᱝᱠᱟ ᱛᱟᱦᱚᱞᱮ ᱵᱟᱨᱚ ᱢᱟᱥ ᱠᱟᱹᱢᱤ ᱞᱮᱠᱟ ᱫᱚ ᱦᱟᱸᱜ ᱵᱟᱹᱱᱩᱜ ᱠᱟᱜ ᱛᱟᱯᱮᱭᱟ?
ᱵᱟᱝᱜᱮ ᱟᱫᱚ ᱡᱟᱦᱟᱸᱭ ᱵᱮᱥᱤᱨ ᱵᱷᱟᱜᱽ ᱜᱮ ᱵᱟᱦᱮᱨ ᱠᱟᱹᱢᱤ ᱠᱚᱠᱚ ᱪᱟᱞᱟᱜ ᱛᱟᱞᱮᱭᱟ ᱱᱚᱝᱠᱟ ᱠᱟᱹᱢᱤ ᱫᱚ ᱵᱟᱹᱱᱩᱜᱼᱟ᱾
ᱚ ᱛᱚ ᱪᱟᱥ ᱠᱟᱹᱢᱤ ᱠᱚᱫᱚ ᱢᱚᱴᱟᱢᱩᱴᱤ ᱛᱟᱦᱚᱞᱮ ᱵᱷᱟᱜᱤ ᱜᱮ ᱦᱩᱭᱩᱜ ᱛᱟᱯᱮᱭᱟ ᱥᱮᱪᱮᱫ?
ᱪᱟᱥ ᱠᱟᱹᱢᱤ ᱦᱚ ᱮᱻᱮ ᱱᱚᱜᱼᱚᱭ ᱱᱚᱝᱠᱟ ᱡᱩᱫᱤ ᱵᱟᱭ ᱫᱟᱜ ᱡᱟᱹᱲᱤᱭᱟ ᱱᱚᱣᱟ ᱪᱤᱠᱟᱹᱛᱮ ᱵᱟᱝ ᱦᱩᱭᱩᱜᱼᱟ?
ᱮᱠᱞᱟ ᱛᱮᱦᱚ ᱟᱲᱚᱫ ᱠᱚᱫᱚ ᱢᱮᱱᱟᱜ ᱛᱟᱯᱮ ᱜᱮᱭᱟ ᱪᱟᱥ ᱠᱟᱹᱢᱤ ᱠᱚᱨᱮ ᱵᱟᱝ?
ᱦᱩᱸ ᱚᱱᱟ ᱫᱚ ᱜᱚᱴᱟ ᱜᱮᱛᱚ ᱟᱱᱟᱴ ᱫᱚ ᱢᱮᱱᱟᱜᱼᱟ᱾ ᱛᱟᱨᱯᱚᱨᱮ ᱪᱮᱫ ᱠᱚ ᱞᱟᱹᱭᱟ ᱧᱮᱞᱚᱜᱚᱜ ᱠᱟᱱᱟ ᱱᱤᱛᱚᱜᱟᱜ ᱚᱠᱛᱚ ᱨᱮ
ᱦᱮᱸ ᱞᱮᱭᱵᱤᱱ
ᱪᱮᱫ ᱢᱮᱱ ᱦᱮ ᱟᱢᱜᱮ ᱞᱟᱹᱭᱢᱮ ᱡᱩᱫᱤ ᱡᱟᱦᱟᱱᱟᱜ ᱚᱱᱠᱟ ᱩᱭᱦᱟᱹᱨ ᱦᱤᱡᱩᱜ ᱠᱟᱱ ᱠᱷᱟᱱ
ᱩᱭᱦᱟᱹᱨ ᱫᱚ ᱦᱟᱸᱜ ᱱᱚᱣᱟ ᱟᱯᱮ ᱥᱮᱫ ᱱᱚᱣᱟ ᱪᱮᱫ ᱥᱟᱨᱡᱚᱢ ᱫᱟᱨᱮ ᱥᱮ ᱱᱚᱣᱟ ᱥᱚᱥᱚ ᱫᱟᱨᱮ ᱠᱚ ᱢᱮᱱᱟᱜ ᱟᱠᱟᱫ ᱜᱮᱭᱟ
ᱦᱮᱸ ᱢᱮᱱᱟᱜ ᱜᱮᱭᱟ ᱟᱹᱰᱤ ᱜᱮ ᱢᱮᱱᱟᱜ-ᱟ ᱥᱟᱨᱡᱚᱢ ᱫᱟᱨᱮ ᱫᱚ ᱠᱚᱢ ᱧᱚᱜ ᱜᱮᱭᱟ
ᱚ ᱟᱪᱪᱷᱟ ᱱᱚᱣᱟ ᱥᱟᱨᱡᱚᱢ ᱫᱟᱨᱮ ᱟᱨᱠᱤ ᱪᱮᱫ ᱠᱟᱹᱢᱤ ᱠᱚᱨᱮ ᱮᱢ ᱜᱮᱭᱟ ᱱᱚᱝᱠᱟ ᱞᱮᱠᱟ ᱵᱤᱱ ᱵᱟᱲᱟᱭ ᱠᱟᱫᱟ
ᱦᱮᱸ ᱱᱚᱣᱟ ᱥᱟᱨᱡᱚᱢ ᱫᱟᱨᱮ ᱠᱷᱚᱱ ᱱᱚᱣᱟ ᱡᱟᱦᱟᱸ ᱥᱟᱨᱡᱚᱢ ᱥᱟᱠᱟᱢ ᱟᱵᱚᱣᱟᱜ ᱟᱹᱰᱤᱜᱟᱱ ᱵᱚᱸᱜᱟ ᱵᱩᱨᱩ ᱚᱠᱛᱚ ᱨᱮ ᱞᱟᱜᱟᱜ ᱟ
ᱦᱮᱸ ᱦᱮᱸ ᱦᱮᱸ
ᱮᱫ ᱱᱚᱣᱟ ᱠᱚᱴᱮᱡ ᱠᱟᱛᱮ ᱧᱮᱞᱟᱵᱚᱱ ᱢᱤᱫᱴᱮᱱ ᱫᱷᱩᱲᱟᱹ ᱞᱮᱠᱟ ᱦᱚᱸ ᱳᱰᱳᱜᱚᱜ ᱟ
ᱦᱮᱸ ᱦᱮᱸ ᱦᱮᱸ
ᱛᱟᱯᱚᱨᱮ ᱯᱟᱛᱲᱟ ᱡᱟᱦᱟᱸ ᱨᱮᱫᱚ ᱟᱵᱚ ᱯᱟᱹᱦᱤᱞ ᱦᱟᱯᱲᱟᱢ ᱠᱷᱚᱱ ᱚᱱᱟ ᱯᱟᱛᱲᱟ ᱨᱮᱜᱮ ᱡᱚᱢᱟᱜ ᱠᱚ ᱡᱚᱢ ᱛᱟᱦᱮᱸᱫ ᱮᱸ ᱪᱮᱫ ᱮᱢ ᱞᱟᱹᱭᱮᱫ ᱛᱟᱦᱮᱸᱫ
ᱚᱱᱟᱜᱮ ᱦᱟᱜ ᱟᱹᱞᱤᱧ ᱦᱚᱸ ᱱᱚᱣᱟ ᱜᱮᱞᱤᱧ ᱵᱟᱲᱟᱭᱟ ᱵᱟᱝᱢᱟ ᱱᱚᱣᱟ ᱠᱚ ᱠᱟᱹᱢᱤ ᱨᱮᱜᱮ ᱮᱢ ᱛᱟᱵᱚᱱᱟᱭ ᱟᱨ ᱱᱚᱣᱟ ᱥᱚᱥᱚ
ᱥᱟᱥᱚ ᱫᱚ ᱟᱸᱜ ᱵᱟᱨ ᱨᱚᱠᱚᱢ ᱟᱞᱮ ᱥᱮᱫ ᱫᱚᱠᱚ ᱞᱟᱹᱭᱟ ᱢᱤᱫᱴᱮᱱ ᱫᱚ ᱠᱟᱡᱩ ᱵᱟᱫᱟᱢ ᱚᱱᱟᱴᱟᱜ ᱥᱮ ᱟᱨ ᱢᱤᱫᱴᱮᱱ ᱚᱱᱮ ᱡᱟᱦᱟᱸ ᱫᱚ ᱮ ᱦᱩᱰᱤᱧ ᱧᱚᱜ ᱜᱮᱭᱟ
ᱦᱩᱰᱤᱧ ᱧᱚᱜ ᱡᱟᱦᱟᱸ ᱫᱚ ᱦᱳᱭ ᱦᱮᱸ ᱡᱟᱨᱠᱤ ᱡᱟᱞ ᱫᱚ ᱚᱱᱟ ᱡᱚᱴᱮᱫ ᱞᱮᱠᱟ ᱠᱷᱟᱱ ᱜᱮ ᱜᱷᱟ ᱟᱹᱞᱤᱡᱟᱜ ᱦᱩᱭ ᱠᱟᱱᱟ ᱟᱪᱪᱷᱟ ᱦᱳᱭ ᱦᱳᱭ
ᱦᱮᱸ ᱱᱚᱣᱟ ᱫᱟᱨᱮ ᱱᱤᱛᱚᱜᱟᱜ ᱚᱠᱛᱚᱨᱮ ᱟᱞᱮ ᱟᱹᱛᱩ ᱨᱮ ᱢᱤᱫᱴᱮᱱ ᱦᱚᱸ ᱵᱟᱹᱧ ᱧᱮᱞ ᱫᱟ ᱢᱤᱫᱴᱮᱱ ᱫᱟᱨᱮ ᱛᱟᱦᱮᱸ ᱠᱟᱱᱟ ᱚᱱᱟ ᱦᱚᱸ ᱚ ᱢᱟᱜ ᱠᱟᱫᱟᱠᱚ ᱡᱟᱹᱱᱤᱡ
ᱚ ᱟᱪᱪᱷᱟ ᱛᱟᱦᱚᱞᱮ ᱪᱟᱵᱟ ᱞᱮᱠᱟ ᱜᱮ ᱵᱟᱝ
ᱦᱮ ᱢᱤᱫᱴᱮᱱ ᱦᱚᱸ ᱵᱟᱹᱧ ᱩᱭᱦᱟᱹᱨ ᱛᱤᱭᱳᱜ ᱫᱟᱲᱮᱭᱟᱜ ᱠᱟᱱᱟ ᱱᱤᱛᱚᱜ ᱫᱚ
ᱢᱟᱱᱮ ᱱᱚᱣᱟ ᱥᱚᱥᱚ ᱡᱟᱝ ᱦᱮᱸ ᱢᱮᱱᱟᱜ ᱜᱮᱭᱟ ᱛᱚ ᱟᱨ ᱱᱚᱣᱟ ᱥᱚᱥᱚ ᱡᱟᱝ ᱥᱮ ᱥᱚᱥᱚ ᱰᱟᱹᱨ ᱪᱮᱫ ᱠᱟᱹᱢᱤ ᱠᱚᱨᱮ ᱮᱢ ᱜᱮᱭᱟ ᱱᱚᱝᱠᱟ ᱜᱮᱵᱤᱱ ᱵᱟᱰᱟᱭ ᱠᱟᱫᱟ
ᱮᱫ ᱥᱚᱥᱚ ᱡᱟᱝ ᱚᱱᱮ ᱛᱚᱞ ᱤᱧ ᱧᱮᱞ ᱟᱠᱟᱫ ᱠᱚᱣᱟ ᱡᱟᱸᱜᱟ ᱠᱚᱨᱮ ᱨᱟᱹᱯᱩᱫ ᱦᱚᱲ ᱠᱚ ᱤᱭᱟᱹ ᱠᱚ ᱟᱫᱚ ᱚᱱᱠᱟ ᱫᱚ ᱱᱟᱜ ᱵᱟᱝ ᱤᱧ ᱵᱟᱰᱟᱭᱟ
ᱮ ᱪᱮᱫ ᱠᱷᱟᱹᱛᱤᱨ ᱠᱚ ᱛᱚᱞ ᱠᱚ ᱜᱮᱭᱟ ᱱᱚᱣᱟ ᱵᱤᱱ ᱵᱟᱰᱟᱭ ᱠᱟᱫᱟ
ᱫᱩᱧ ᱢᱚᱱᱮᱭᱟ ᱨᱟᱹᱯᱩᱫ ᱟᱠᱟᱱᱟᱭ ᱚᱱᱟ ᱠᱷᱟᱹᱛᱤᱨ ᱪᱚᱝ ᱪᱮᱫ ᱪᱚᱝ ᱟᱢ ᱵᱟᱰᱟᱭ ᱠᱷᱟᱱ ᱞᱟᱹᱭᱢᱮ
ᱦᱮᱸ ᱱᱚᱣᱟ ᱫᱚ ᱦᱟᱸᱜ ᱤᱧᱫᱚ ᱟᱸᱡᱚᱢ ᱠᱟᱫᱟᱞᱤᱧ ᱠᱟᱛᱷᱟ ᱞᱮᱠᱟ ᱞᱮᱠᱟᱛᱮ ᱟᱨᱠᱤ ᱡᱟᱛᱮ ᱦᱚᱲ ᱠᱚᱣᱟᱜ ᱱᱚᱡᱚᱨ ᱠᱚᱥᱮ ᱟᱞᱚ ᱠᱚ ᱟᱦᱟ ᱠᱚᱢᱟ ᱱᱚᱣᱟ ᱠᱷᱟᱹᱛᱤᱨ ᱜᱮᱠᱚ ᱛᱚᱞ ᱟᱠᱚᱣᱟ ᱥᱮ ᱱᱩᱠᱩ ᱜᱟᱹᱭ ᱠᱚᱢ ᱞᱟᱹᱭ ᱠᱚ ᱢᱮᱦᱩ ᱠᱚᱢ ᱞᱟᱹᱭ ᱛᱚ ᱱᱚᱡᱚᱨ ᱵᱟᱝ ᱞᱟᱜᱟᱜ-ᱟ ᱛᱚ ᱚᱱᱟ ᱠᱷᱟᱹᱛᱤᱨ ᱜᱮᱞᱤᱧ ᱵᱟᱲᱟᱭᱟ ᱵᱟᱝᱢᱟ ᱛᱚᱞ ᱟᱠᱚ ᱜᱮᱭᱟ ᱠᱚ ᱦᱟᱸᱜ ᱩᱱᱟᱹᱜ ᱥᱚᱢᱚᱭ ᱜᱮᱞᱤᱧ ᱵᱟᱲᱟᱭ ᱠᱟᱫᱟ